ᱦᱮᱞᱳ,
ᱦᱮᱸ ᱡᱚᱦᱟᱨ ᱜᱤ ᱜᱩᱢᱠᱮ᱾
ᱦᱮᱸ ᱜᱩᱢᱠᱮ ᱡᱚᱦᱟᱨ ᱜᱤ᱾
ᱟᱨ ᱪᱮᱫ ᱵᱤᱱ ᱪᱤᱠᱟᱹᱭᱮᱫᱟ?
ᱪᱤᱠᱟᱹ ᱦᱚᱸ ᱵᱟᱝ ᱫᱩᱲᱩᱵ ᱠᱟᱱᱟᱞᱤᱧ᱾ ᱟᱨ ᱜᱚᱝᱠᱮ ᱟᱹᱞᱤᱧᱟᱜ ᱨᱚᱲ ᱯᱚᱨᱤᱥᱠᱟᱨ ᱟᱸᱡᱚᱢᱚᱜ ᱠᱟᱱᱟ ᱛᱚ?
ᱦᱮᱸ ᱦᱮᱸ ᱯᱚᱨᱤᱥᱠᱟᱨ ᱟᱡᱚᱢᱚᱜ ᱠᱟᱱᱟ᱾ ᱟᱞᱤᱧᱟᱜ ᱨᱚᱲ ᱟᱡᱚᱢᱚᱜ ᱠᱟᱱᱟ ᱛᱚ?
ᱦᱮᱸ ᱟᱸᱡᱚᱢᱚᱜ ᱠᱟᱱᱟ᱾
ᱟ ᱛᱟᱦᱚᱞᱮ ᱱᱟᱯᱟᱭ ᱜᱮᱭᱟᱵᱤᱱ?
ᱯᱟᱭ ᱜᱮ ᱟᱹᱵᱤᱱ ᱜᱮ ᱪᱮᱞᱠᱟ ᱢᱟ ᱞᱟᱹᱭ ᱵᱤᱱ?
ᱟᱹᱞᱤᱧ ᱦᱚᱸ ᱱᱟᱯᱟᱭ ᱜᱮ᱾
ᱟᱨ ᱟᱯᱮ ᱚᱲᱟᱜ ᱦᱚᱲ ᱠᱚ ᱚᱠᱟ ᱞᱮᱠᱟ?
ᱦᱮᱸ ᱚᱲᱟᱜ ᱠᱚ ᱚᱲᱟᱜ ᱦᱚᱲ ᱦᱚᱠᱚᱸ ᱱᱟᱯᱟᱭ ᱜᱮ᱾
ᱦᱮᱸ ᱪᱮᱫ ᱪᱮᱫᱵᱮᱱ ᱪᱤᱠᱟᱹ ᱮᱫᱟ ᱱᱤᱛᱚᱜ?
ᱠᱟᱱᱟ ᱫᱚᱢᱮ, ᱫᱚᱢᱮ ᱥᱟᱰᱮ ᱠᱟᱱ ᱫᱚ?
ᱦᱳᱭ! ᱢᱤᱫ
ᱵᱟᱝ, ᱱᱤᱛᱚᱜ ᱫᱚ ᱵᱟᱝ ᱥᱟᱰᱮ ᱠᱟᱱᱟ᱾
ᱛᱟᱦᱮᱞᱮ ᱡᱚᱢ
ᱛᱷᱟᱴᱮ ᱜᱟᱱ ᱫᱚ ᱤᱥᱤᱱ ᱟᱠᱟᱱ ᱛᱟᱠᱚ ᱛᱚ᱾
ᱟᱪᱪᱷᱟ ᱪᱷᱟ ᱞᱟᱹᱭ ᱮᱫᱟ ᱞᱤᱧ ᱡᱚᱢ ᱵᱟᱲᱟ ᱠᱚ ᱦᱩᱭ ᱮᱱᱟ? ᱦᱮᱸ?
ᱜᱚᱝᱠᱮᱜ
ᱦᱮᱸ ᱟᱹᱞᱤᱧᱟᱜ ᱫᱚ ᱦᱳᱭ, ᱟᱪᱪᱷᱟ ᱟᱪᱪᱷᱟ, ᱛᱤ ᱨᱤᱵᱤᱱ ᱡᱚᱢᱼᱟ?
ᱡᱚᱢ ᱦᱩᱭᱩᱜᱼᱟ, ᱥᱟᱲᱮ ᱱᱚ ᱴᱟ ᱫᱚᱥ ᱴᱟ ᱥᱮᱫ᱾
ᱦᱟᱻᱪᱪᱷᱟ ᱟᱪᱪᱷᱟ ᱟᱹᱰᱤ ᱞᱮᱴ ᱫᱚ?
ᱦᱮᱸ ᱞᱮᱴ ᱜᱮ ᱜᱚᱝᱠᱮ᱾
ᱳᱸ ᱳᱸ ᱟᱪᱪᱷᱟ ᱢᱚᱡᱽ ᱜᱮᱭᱟᱢ᱾ ᱛᱟᱦᱮᱞᱮ ᱛᱤᱱᱟᱹ ᱪᱮᱫ ᱠᱚᱵᱤᱱ ᱪᱤᱠᱟᱹ ᱵᱟᱲᱟ ᱠᱮᱫᱟ?
ᱩᱠᱟᱹᱜᱼᱼ ᱪᱮ ᱱᱚᱜ-ᱚᱭ ᱛᱮᱱ ᱠᱮ, ᱱᱚᱛᱮ ᱢᱟ ᱟᱵᱷᱟᱻᱣ ᱴᱷᱟᱸᱱᱰᱟ ᱴᱷᱟᱸᱰ ᱛᱟᱦᱮᱸ ᱠᱟᱱᱟ᱾ ᱜᱚᱝᱠᱮ ᱠᱟᱹᱢᱤ ᱫᱚ ᱥᱟᱹᱭ ᱨᱚᱠᱚᱢ ᱪᱮᱜ ᱦᱚᱸᱵᱟᱝᱼᱟ, ᱚᱲᱟᱜ ᱨᱮᱜᱮᱼᱼ ᱛᱟᱦᱮᱸ ᱦᱩᱭ ᱠᱟᱱᱟ ᱟᱨ ᱢᱟᱸᱡᱟᱱ ᱵᱮᱲᱟ ᱫᱚ ᱟᱨᱚ ᱢᱟᱸᱡᱟᱱ ᱵᱮᱲᱟ ᱫᱚ ᱟᱨᱚ ᱫᱟᱜᱼᱮ ᱡᱚᱨᱚ ᱠᱮᱫᱟ ᱠᱟᱹᱴᱤᱡ ᱢᱩᱲ ᱥᱮᱫᱼᱼ ᱪᱟᱞᱟᱣ ᱨᱮᱱᱟᱜ ᱛᱟᱦᱮᱸ ᱠᱟᱱ ᱛᱟᱹᱞᱤᱧᱟ ᱵᱟᱡᱟᱨ ᱥᱮᱫ, ᱵᱟᱹᱞᱤᱧ ᱪᱟᱞᱟᱣ ᱫᱟᱲᱮ ᱭᱟᱫᱟᱜᱼᱟ᱾
ᱦᱮᱸ ᱦᱮᱸ ᱟᱪᱪᱷᱟ ᱟᱪᱪᱷᱟ।
ᱟᱹᱵᱤᱱ ᱫᱚ ᱜᱚᱝᱠᱮ?
ᱵᱷᱟᱜᱮ ᱜᱮ, ᱟᱹᱞᱤᱧ ᱫᱚ ᱦᱚᱸᱜᱼᱚᱭ ᱪᱤᱠᱟᱹ ᱦᱚᱸᱵᱟᱝ ᱟᱹᱞᱤᱧ ᱫᱚᱼᱼ ᱚᱲᱟᱜ ᱨᱮᱜᱮᱞᱤᱧ ᱛᱟᱦᱮᱸᱜ ᱠᱟᱱᱟᱭ ᱚᱱᱞᱟᱹᱭᱤᱱ ᱠᱮᱞᱟᱥ ᱠᱚ ᱛᱟᱦᱮᱸᱜ ᱠᱟᱱᱟ, ᱛᱟᱦᱮᱞᱮ ᱟᱫᱚᱼᱼ ᱛᱮᱦᱮᱧ ᱫᱚ ᱮᱴᱟᱜ ᱠᱟᱹᱢᱤ ᱠᱚᱫᱚ ᱵᱟᱝᱼᱟ, ᱚᱱᱞᱟᱹᱭᱤᱱ ᱠᱮᱞᱟᱥ ᱠᱚᱛᱮ ᱜᱮ, ᱚᱠᱛᱚ ᱠᱚᱫᱚ ᱯᱟᱨᱚᱢ ᱟᱠᱟᱱᱟ, ᱦᱮᱸ।
ᱟᱪᱪᱷᱟ, ᱱᱟᱯᱟᱭ ᱜᱮᱭᱟᱢ᱾
ᱦᱳᱭ ᱦᱳᱭ ᱛᱟᱨᱯᱚᱨ ᱛᱟᱦᱚᱞᱮ ᱦᱮᱸ ᱱᱟᱯᱟᱭ, ᱟᱵᱤᱱ ᱫᱚ? ᱟᱩᱸᱻ ᱚᱱᱞᱟᱹᱭᱤᱱ ᱠᱮᱞᱟᱥ ᱠᱚ ᱚᱸᱠᱟ ᱵᱟᱹᱱᱩᱜ ᱛᱟᱵᱮᱱᱟ?
ᱵᱟᱝ ᱱᱟᱭ ᱵᱟᱹᱱᱩᱜ ᱠᱚᱣᱟ ᱜᱚᱝᱠᱮ ᱮᱠᱡᱟᱢ ᱠᱚᱦᱚᱸ ᱠᱟᱹᱴᱤᱡ ᱪᱟᱵᱟ ᱦᱟᱠᱟᱱᱟ ᱟᱫᱚᱼᱼ ᱛᱚᱜ ᱫᱚ ᱯᱷᱤᱨᱤ ᱦᱟᱛᱟᱲ ᱜᱮᱭᱟᱞᱤᱧ ᱱᱟᱹᱜ ᱠᱷᱟᱱ।
ᱟᱪᱪᱷᱟ ᱟᱹᱰᱤ ᱢᱚᱸᱡᱽ ᱯᱷᱮᱨᱤ ᱦᱮᱜᱮᱭᱟᱵᱤᱱ ᱵᱟᱝ।
ᱦᱮᱸ ᱦᱮᱸ ᱟᱨ ᱜᱚᱝᱼᱼ ᱛᱟᱦᱮᱞᱮ ᱪᱮᱫ ᱪᱮᱫ ᱠᱚᱵᱤᱱ ᱠᱟᱹᱢᱤ ᱵᱟᱲᱟᱭᱮᱫᱟ ᱚᱲᱟᱜ ᱠᱚᱨᱮ ᱫᱚ ᱛᱟᱦᱮᱞᱮ?
ᱪᱮᱜ ᱦᱚᱸ ᱵᱟᱝ ᱜᱮ, ᱚᱲᱟᱜ ᱨᱮᱜᱮ ᱱᱤᱛᱚᱜ ᱫᱚ ᱟᱯᱟ ᱫᱚᱛᱚ। ᱟᱨ ᱴᱤᱭᱩᱥᱮᱱ ᱠᱚᱞᱤᱧ ᱯᱟᱲᱦᱟᱣᱮᱜ ᱠᱚᱣᱟ ᱜᱤᱫᱽᱨᱟᱹ।
ᱟᱪᱪᱷᱟ।
ᱢᱟᱱᱮ ᱟᱵᱚ ᱱᱚᱸᱰᱮ ᱡᱟᱦᱟᱸ ᱥᱟᱱᱛᱟᱞᱤ ᱤᱭᱟᱹᱛᱮ ᱟᱨᱠᱤ ᱦᱳᱭ।
ᱟᱪᱪᱷᱟ, ᱟ ᱯᱟᱲᱦᱟᱣ ᱞᱟᱹᱠᱛᱤ ᱡᱚᱸᱬᱚᱼᱼ
ᱯᱟ ᱞᱤᱧ ᱪᱮᱜ ᱟᱠᱚ ᱠᱟᱱᱟ।
ᱟᱪᱪᱷᱟ।
ᱦᱩᱸ ᱢᱟᱱᱮ ᱱᱤᱛᱚᱜ ᱠᱷᱚᱡ ᱪᱤᱠᱤ ᱡᱩᱫᱤ ᱵᱟᱢ ᱥᱮᱬᱟ ᱦᱟᱠᱚᱣᱟ ᱩᱸᱠᱩ ᱯᱚᱨᱮᱼᱼ ᱛᱚ ᱵᱟᱠᱚ ᱦᱟᱞᱮ ᱰᱷᱟᱞᱮᱜᱼᱟ ᱦᱮᱸᱥᱮ ᱟᱵᱚᱣᱟᱜ ᱟᱭᱳ ᱟᱲᱟᱝ ᱠᱟᱱᱟ ᱛᱟᱦᱮᱞᱮᱼᱼ ᱚᱱᱟᱛᱮ ᱯᱟᱲᱦᱟᱣ ᱦᱚᱪᱚ ᱦᱩᱭᱩᱜ ᱠᱟᱱᱟ ᱟᱨᱠᱤ।
ᱦᱮᱸ ᱦᱮᱸ, ᱦᱮᱸ ᱱᱤᱛᱚ ᱱᱤᱛᱚᱜ ᱠᱷᱚᱱ ᱧᱮᱞ ᱩᱨᱩᱢ ᱞᱮᱠᱟᱛᱮ ᱦᱮᱥᱮ᱾ ᱱᱚᱣᱟ ᱫᱚ ᱟᱵᱚᱣᱟᱜ ᱟᱲᱟᱝ ᱠᱟᱱᱟ ᱢᱮᱱᱛᱮ ᱦᱮᱸᱥᱮ, ᱟᱵᱚᱣᱟᱜ ᱯᱟᱹᱨᱥ ᱟᱵᱚᱣᱟᱜᱼᱼ
ᱛᱟᱯᱚᱨ ᱟᱵᱚᱣᱟᱜ ᱱᱚᱣᱟ ᱥᱟᱯ ᱪᱮᱫ ᱵᱤᱱ ᱞᱟᱹᱭᱫᱟ ᱞᱟᱹᱭ ᱵᱤᱱ।
ᱮᱴᱟᱜ ᱮᱴᱟᱜ ᱡᱟᱹᱛᱤ ᱞᱮᱠᱟᱜᱮ ᱟᱵᱚᱦᱚᱸ। ᱞᱟᱹᱭ ᱫᱟᱞᱤᱧ ᱮᱴᱟᱜ ᱡᱟᱦᱟᱸᱭ ᱮᱴᱟᱜ ᱡᱟᱹᱛᱤ ᱠᱚ ᱡᱮᱢᱚᱱ ᱵᱟᱝᱞᱟ ᱵᱟᱝᱞᱟ ᱵᱷᱟᱥᱟ ᱠᱚ ᱡᱮᱢᱚᱱ ᱢᱮᱱᱟᱜ ᱠᱚᱣᱟ ᱩᱱᱠᱩᱼᱼ ᱟᱵᱚ ᱩᱨᱩᱢ ᱦᱳᱭ ᱦᱚᱪᱚ ᱫᱚᱨᱠᱟᱨ ᱡᱮ ᱱᱚᱣᱟ ᱫᱚ ᱟᱵᱚᱣᱟᱜᱼᱼ ᱤᱭᱟᱹ ᱠᱟᱱᱟ ᱢᱮᱱᱛᱮ ᱟᱵᱚᱣᱟᱜ ᱞᱤᱯᱤ ᱠᱟᱱᱟ ᱢᱮᱱᱛᱮ ᱟᱵᱚᱣᱟᱜ
ᱦᱩᱸ ᱦᱩᱸ ᱦᱩᱸ ᱦᱩᱸ ᱮᱠᱫᱚᱢ ᱮᱠᱫᱚᱢ ᱵᱟᱠᱷᱟᱱ ᱫᱚ ᱵᱟᱠᱚ ᱵᱩᱡᱽ ᱫᱟᱲᱮᱭᱟᱜᱼᱟ। ᱦᱮᱸ ᱥᱮ ᱵᱟᱝ ᱦᱩᱸ। ᱛᱟᱯᱚᱨ ᱱᱚᱜᱼᱚᱭ ᱟᱵᱚᱣᱟᱜ ᱡᱟᱦᱟᱸ ᱥᱟᱯᱟᱵ ᱠᱚ ᱢᱮᱱᱟᱜᱼᱟ ᱟᱨᱠᱤ ᱟᱸᱜᱼᱥᱟᱨ ᱠᱟᱹᱯᱤᱼᱼ ᱛᱟᱨᱣᱟᱨᱤ ᱟᱨᱚ ᱮᱢᱟᱱ ᱛᱮᱱᱟᱜ ᱠᱚ ᱦᱳᱭ ᱚᱱᱟ ᱠᱚᱦᱚᱸ ᱩᱨᱩᱢ ᱦᱚᱪᱚ ᱡᱮ ᱱᱚᱣᱟᱼᱼ ᱠᱚᱫᱚ ᱟᱵᱚᱣᱟᱜ ᱥᱟᱯᱟᱵ ᱠᱟᱱᱟ ᱵᱚᱸᱜᱟ ᱥᱟᱯᱟᱵ ᱠᱟᱱᱟ ᱱᱚᱣᱟ ᱠᱚᱫᱚ ᱱᱚᱣᱟ ᱠᱚᱫᱚ ᱩᱨᱩᱢ ᱫᱚᱦᱚᱠᱟᱜ ᱛᱟᱵᱚᱱᱼᱼ ᱦᱳᱭ ᱱᱤᱛᱚᱜ ᱠᱷᱚᱱ ᱡᱩᱫᱤ ᱩᱱᱠᱩ ᱚᱱᱟ ᱠᱚᱢ ᱪᱮᱫ ᱟᱠᱚᱣᱟ ᱛᱟᱦᱚᱞᱮ ᱚᱱᱟ ᱠᱚ ᱵᱟᱠᱚ ᱦᱤᱲᱤᱧᱟ। ᱦᱮᱸᱥᱮ ᱠᱟᱹᱴᱤᱡ ᱠᱷᱚᱱᱟᱜ ᱡᱩᱫᱤᱢ ᱥᱮᱬᱟ ᱟᱠᱚᱣᱟ।
ᱦᱩᱸ ᱩᱫᱩᱜ ᱥᱟᱸᱼᱼ
ᱟᱨᱤᱴ ᱦᱩᱸ ᱟᱞᱤᱧ ᱢᱟᱱᱮ ᱛᱤᱱᱟᱹᱜ ᱴᱟ ᱞᱤᱧ ᱫᱟᱲᱮᱭᱟᱜ ᱠᱟᱱᱟ ᱢᱟᱱᱮ ᱩᱱᱟᱹᱜᱴᱟᱜ ᱜᱮ ᱡᱮ ᱪᱮᱥᱴᱟᱭᱟᱞᱤᱧ ᱩᱱᱠᱩ ᱵᱷᱟᱜᱮ ᱧᱚᱜ
ᱛᱟᱦᱮᱱ ᱠᱟᱱᱟ ᱱᱚᱣᱟ ᱠᱚᱫᱚ ᱫᱷᱚᱨᱚᱢ ᱟᱠᱷᱲᱟ ᱠᱟᱱᱟ ᱦᱮᱸᱥᱮ ᱵᱟᱝ?
ᱦᱮᱸ ᱦᱮᱸ ᱢᱟᱱᱮ ᱟᱵᱚ ᱟᱞᱚ ᱟᱹᱨᱤᱪᱟᱹᱞᱤ ᱟᱞᱚ ᱠᱚ ᱦᱤᱲᱤᱧ ᱢᱟ᱾ ᱚᱱᱟ ᱠᱚ ᱫᱤᱥᱟᱹᱭ ᱢᱟ ᱥᱮ ᱦᱮᱸ
ᱦᱩᱸ ᱢᱟᱱᱮ ᱠᱚ ᱩᱨᱩᱢ ᱢᱟᱠᱚ ᱢᱮᱱᱛᱮ ᱡᱮᱫ ᱟᱵᱚᱜ ᱠᱟᱱᱟ ᱢᱮᱱ ᱛᱮ ᱟᱵᱚ ᱥᱟᱱᱛᱟᱲ ᱥᱚᱢᱟᱡ ᱨᱮᱱᱟᱜ ᱠᱟᱱᱟ ᱢᱮᱱ ᱛᱮ
ᱦᱩᱸ ᱦᱩ ᱛᱟᱨᱯᱚᱨ ᱱᱚᱜᱼᱚᱭ ᱡᱮ ᱯᱩᱡᱟᱹ ᱯᱟᱥᱟ ᱠᱚ ᱡᱮ ᱪᱮᱫᱠᱟ ᱪᱮᱫ ᱵᱚᱸᱜᱟ ᱠᱚ ᱱᱚᱣᱟ ᱠᱚ ᱤᱫᱤ ᱠᱟᱛᱮ ᱟᱨᱠᱤ᱾
ᱦᱮᱸ ᱟᱨ ᱱᱤᱭᱟᱹ ᱠᱚ ᱡᱮ ᱦᱩᱸ ᱟᱵᱚ ᱨᱮᱱ ᱟᱛᱩ ᱠᱚᱨᱮ ᱪᱮᱞᱮᱠᱟ ᱟᱛᱩ ᱢᱚᱬᱮ ᱦᱚᱲ ᱵᱚᱱ ᱞᱟᱹᱭ ᱠᱚᱣᱟ ᱟᱛᱩ ᱢᱚᱬᱮ ᱦᱚᱲ ᱡᱮᱢᱚᱱ ᱢᱟᱡᱷᱤ ᱢᱟᱹᱡᱷᱤ ᱜᱚᱰᱮᱛ ᱡᱚᱜᱽ ᱢᱟᱹᱡᱷᱤ ᱯᱟᱨᱟᱱᱤᱠ ᱦᱮᱸᱥᱮ ᱱᱩᱠᱩ ᱠᱚᱣᱟᱜ ᱱᱩᱠᱩ ᱠᱚ ᱪᱮᱫ ᱠᱚᱛᱚ ᱠᱟᱹᱢᱤ ᱪᱮᱫ ᱠᱚ ᱵᱟᱝ ᱠᱟᱹᱢᱤ ᱛᱟᱠᱚ ᱱᱚᱣᱟ ᱠᱚ ᱞᱟᱹᱭ ᱵᱩᱡᱷᱟᱹᱣ᱾
ᱮᱠᱫᱚᱢ ᱱᱚᱣᱟ ᱠᱚᱦᱚᱸ ᱡᱚᱛᱚᱞᱤᱧ ᱞᱟᱹᱭ ᱵᱩᱡᱷᱟᱹᱣᱟᱠᱚ ᱠᱟᱱᱟ ᱡᱮ ᱢᱟᱸᱹᱡᱷᱤ ᱫᱚ ᱢᱤᱫᱴᱮᱱ ᱟᱵᱚ ᱟᱛᱳ ᱨᱤᱱᱤᱡ ᱢᱤᱫᱴᱮᱱ ᱠᱷᱟᱢ ᱠᱷᱩᱱᱴᱤ ᱠᱟᱱᱟᱭ ᱡᱟᱦᱟᱸᱭ ᱫᱚ ᱟᱥᱚᱞᱤᱜ ᱟᱨᱠᱤ, ᱦᱳᱭ ᱩᱱᱤᱜᱮ ᱡᱟᱦᱟᱸᱱᱟᱜ ᱵᱤᱪᱟᱹᱨ ᱠᱚᱨᱮᱜ, ᱢᱟᱱᱮ ᱩᱱᱤᱜᱮ ᱵᱤᱪᱟᱹᱨᱟᱭ ᱟᱨᱠᱤ ᱾ ᱛᱟᱯᱚᱨᱮ ᱡᱮᱢᱚᱱ ᱱᱟᱭ ᱪᱮᱫ ᱠᱚ ᱞᱮᱭᱟ ᱮᱭ, ᱡᱚᱜᱽ ᱢᱟᱹᱡᱷᱤ ᱫᱚ ᱡᱟᱦᱟᱸᱭ ᱫᱚ ᱥᱟᱢᱴᱟᱣ ᱵᱚᱱᱟᱭ ᱡᱚᱜᱽ ᱢᱟᱹᱡᱷᱤ ᱫᱚ ᱠᱩᱲᱤ ᱦᱚᱯᱚᱱ ᱠᱚᱲᱟ ᱦᱚᱯᱚᱱ ᱡᱟᱦᱟᱸᱭ ᱟᱹᱭᱩᱨ ᱠᱟᱵᱚᱭᱟᱭ ᱾
ᱦᱮᱸ ᱦᱮᱸ
ᱵᱩᱡᱷᱣ?
ᱡᱮᱢᱚᱱ ᱮᱸ ᱡᱮᱢᱚᱱ ᱱᱟᱭᱠᱮ ᱫᱚ ᱵᱚᱸᱜᱟ ᱵᱩᱨᱩ ᱠᱟᱹᱢᱤ ᱨᱮ ᱡᱟᱦᱟᱸ ᱟᱵᱚ ᱵᱚᱱ ᱵᱚᱸᱜᱟ ᱵᱩᱨᱩᱜᱼᱟ, ᱦᱚᱭ ᱛᱳ ᱦᱳᱭᱛᱳ ᱡᱟᱦᱟᱸ ᱡᱟᱦᱟᱸᱟᱭ ᱵᱟᱯᱞᱟ ᱚᱲᱟᱜ ᱦᱩᱭᱩᱜ ᱠᱟᱱᱟ ᱡᱮᱢᱚᱱ ᱦᱳᱭᱛᱳ ᱡᱟᱦᱟᱸᱭ ᱵᱟᱯᱞᱟ ᱚᱲᱟᱜ ᱦᱳᱭᱳᱜ ᱠᱟᱱᱟ ᱟᱛᱩ ᱨᱮ ᱥᱮ, ᱛᱚ ᱱᱟᱭᱠᱮ ᱵᱟᱭ ᱪᱚᱰᱚᱨ ᱞᱮᱠᱷᱟᱱ ᱛᱚ ᱠᱟᱹᱢᱤ ᱦᱚᱨᱟ ᱵᱟᱝ ᱞᱟᱦᱟᱜᱼᱟ ᱾
ᱦᱮᱸ ᱩᱱᱤ ᱜᱮᱛᱚ ᱵᱚᱸᱜᱟ ᱵᱩᱨᱩ ᱯᱷᱩᱨᱞᱟᱹ ᱵᱚᱸᱜᱟ ᱵᱩᱨᱩ ᱠᱟᱛᱮᱜ
ᱛᱚᱵᱮᱭᱱᱟᱜ
ᱦᱩᱸ ᱦᱩᱸ ᱚᱱᱮ ᱚᱝᱠᱟ ᱟᱨᱠᱤ, ᱛᱟᱯᱚᱨ ᱡᱟᱦᱟᱸ ᱜᱚᱰᱮᱛᱟᱜ ᱠᱟᱹᱢᱤ ᱡᱟᱦᱟᱸ ᱟᱨᱠᱤ
ᱦᱩᱸ
ᱚᱱᱟ ᱠᱚ ᱥᱮᱪᱮᱫ ᱠᱚ ᱮᱢ ᱫᱚᱨᱠᱟᱨ, ᱱᱤᱛᱚᱜ ᱠᱷᱚᱱᱟᱜ ᱡᱩᱫᱤ ᱵᱟᱢ ᱥᱮᱸᱬᱟ ᱦᱚᱪᱚ ᱠᱚᱣᱟ ᱩᱱᱠᱩ ᱫᱚ ᱟᱥᱛᱮ ᱟᱥᱛᱮ ᱱᱚᱣᱟ ᱠᱚᱫᱚ ᱠᱚ ᱦᱤᱲᱤᱧᱟ ᱥᱮ, ᱦᱳᱭ ᱧᱮᱞ ᱥᱮᱸᱬᱟ
ᱦᱩᱸ, ᱛᱟᱯᱚᱨ ᱱᱚᱜᱼᱚᱭ ᱡᱮᱢᱚᱱ ᱥᱟᱞᱮ ᱠᱮ ᱥᱟᱞᱮ ᱟᱵᱚ ᱵᱚᱱ ᱡᱮᱢᱚᱱ ᱵᱚᱱ ᱵᱚᱸᱜᱟ ᱵᱩᱨᱩᱜᱼᱟ ᱢᱟᱜᱽ ᱥᱤᱢ ᱛᱟᱯᱚᱨ ᱵᱚᱸᱜᱟ ᱵᱩᱨᱩᱼᱟ ᱡᱮᱢᱚᱱ ᱢᱟᱡᱷᱤ ᱢᱟᱡᱷᱤ ᱜᱚᱰᱮᱛ ᱡᱚᱠᱷᱚᱱ ᱠᱚ ᱵᱚᱫᱚᱞᱚᱜᱼᱟ, ᱡᱟᱦᱟᱸ ᱢᱟᱜᱽ ᱵᱚᱸᱜᱟ ᱨᱮᱠᱚ ᱵᱚᱫᱚᱞᱚᱜᱼᱟ ᱾ ᱦᱮᱸ ᱡᱮ ᱱᱩᱠᱩ ᱵᱚᱫᱚᱞ ᱨᱮᱱᱟᱜ ᱴᱟᱭᱤᱢ ᱫᱚ ᱴᱟᱭᱤᱢ ᱫᱚ ᱚᱠᱟᱨᱮ ᱡᱮ ᱢᱟᱱᱮ ᱚᱠᱟ ᱥᱚᱢᱟᱹᱭ ᱠᱚ ᱵᱚᱫᱚᱞᱚᱜᱼᱟ, ᱱᱚᱣᱟ ᱠᱚ ᱞᱟᱹᱭ ᱥᱮᱸᱬᱟ ᱥᱮ ᱾
ᱮᱠᱫᱚᱢ ᱮᱠᱫᱚᱢ, ᱦᱳᱭ ᱢᱟᱜᱽ ᱵᱚᱸᱜᱟ ᱡᱟᱦᱟᱸ ᱦᱳᱭᱳᱜᱼᱟ ᱟᱨᱠᱤ, ᱢᱟᱜᱽ ᱵᱚᱸᱜᱟ ᱨᱮᱛᱚ ᱡᱚᱛᱚ ᱠᱚ ᱵᱚᱫᱚᱞᱚᱜᱼᱟ, ᱵᱚᱫᱚᱞ ᱢᱟᱱᱮ ᱟᱠᱚᱛᱮ ᱡᱩᱫᱤ ᱠᱚ ᱠᱷᱚᱡᱽ ᱠᱷᱟᱱ ᱾
ᱦᱮᱸ, ᱠᱷᱚᱡᱽ ᱠᱷᱟᱱ, ᱟᱠᱚᱛᱮ ᱡᱩᱫᱤ ᱠᱚ ᱠᱷᱚᱡᱽ ᱠᱷᱟᱱ ᱦᱳᱭᱛᱳ ᱦᱚᱳᱭᱛᱳ ᱢᱟᱹᱡᱷᱤᱭᱟᱜ ᱩᱢᱮᱨ ᱦᱩᱭ ᱠᱟᱱᱛᱟᱭᱟ ᱟᱫᱚ ᱵᱟᱭ ᱫᱟᱲᱮᱭᱟᱜ ᱠᱟᱱᱟ, ᱡᱷᱚᱛᱚ ᱦᱚᱲ ᱛᱚ ᱟᱨ ᱫᱤᱱ ᱦᱤᱞᱳᱜ ᱫᱚ ᱠᱮᱴᱮᱡ ᱫᱚ ᱵᱟᱵᱚᱱ ᱛᱟᱦᱮᱱᱟ ᱾
ᱮᱠᱫᱚᱢ ᱮᱠᱫᱚᱢ, ᱚᱱᱟ ᱛᱮᱜᱮ
ᱦᱮᱸ ᱟᱨ ᱱᱚᱜᱼᱚᱭ ᱡᱮᱵᱚᱱ ᱵᱚᱸᱜᱟ ᱡᱚᱠᱷᱚᱱ ᱵᱚᱱ ᱵᱟᱦᱟ ᱟᱵᱚᱱ ᱩᱱ ᱥᱚᱢᱚᱭ ᱡᱮ ᱢᱟᱨᱟᱝ ᱵᱩᱨᱩ ᱫᱚ ᱚᱠᱚᱭᱴᱟᱜ ᱥᱤᱢ ᱵᱚᱱ ᱵᱚᱸᱜᱟᱭᱟ ᱚᱠᱚᱭᱴᱟᱜ ᱦᱮᱲᱟᱜ ᱥᱤ
ᱦᱳᱭ ᱦᱳᱭ ᱦᱚᱜᱼᱚ ᱱᱚᱝᱠᱚ ᱡᱮᱢᱚᱱ ᱦᱮᱲᱟᱜ ᱥᱤᱢ ᱡᱮᱢᱚᱱ ᱚᱱᱟ ᱫᱚ ᱦᱳᱭᱳᱜ ᱠᱟᱱᱟ ᱡᱟᱦᱮᱨ ᱟᱭᱳ ᱟᱨᱠᱤ ᱾
ᱦᱮᱸ ᱦᱮᱸ ᱛᱟᱯᱚᱨ ᱢᱟᱨᱟᱝ ᱵᱩᱨᱩᱣᱟᱜ ᱥᱟᱯᱟᱵ ᱪᱮᱫ ᱠᱟᱱᱟ ᱡᱟᱦᱮᱨ ᱟᱭᱳ ᱥᱟᱯᱟᱵ ᱪᱮᱫ ᱠᱟᱱᱟ ᱢᱚᱬᱮ ᱠᱚ ᱛᱩᱨᱩᱭ ᱠᱚᱣᱟᱜ ᱥᱟᱯᱟᱵ ᱪᱮᱫ ᱠᱟᱱᱟ
ᱦᱮᱸ ᱱᱚᱣᱟ ᱠᱚ ᱩᱱᱠᱩ ᱩᱨᱩᱢ ᱦᱚᱪᱚ ᱞᱟᱹᱠᱛᱤ ᱠᱟᱱᱟ
ᱞᱟᱹᱠᱛᱤ ᱠᱟᱱᱟ ᱦᱮᱸ ᱟᱨ ᱟᱵᱚ ᱫᱚ ᱡᱮ ᱢᱩᱨᱛᱤ ᱵᱚᱸᱜᱟ ᱫᱚ ᱵᱟᱝ ᱟᱵᱚ ᱫᱚ ᱫᱷᱤᱨᱤ ᱥᱮ ᱫᱟᱨᱮ ᱵᱩᱴᱟᱹ ᱨᱮᱵᱚᱱ ᱵᱚᱸᱜᱟᱜᱼᱟ ᱱᱚᱣᱟ ᱠᱚ ᱠᱟᱛᱷᱟ
ᱫᱟᱨᱮ ᱵᱩᱴᱟᱹ ᱨᱮ ᱥᱟᱹᱨᱤ ᱥᱟᱨᱡᱚᱢ ᱫᱟᱨᱮ ᱵᱩᱴᱟᱹ
ᱥᱟᱨ ᱫᱟᱨᱮ ᱵᱩᱴᱟᱹ ᱨᱮ
ᱟᱨ ᱛᱟᱯᱚᱨ ᱦᱚᱸᱜᱼᱚᱭ ᱡᱮᱢᱚᱱ ᱢᱟᱜ ᱢᱚᱬᱮ ᱥᱮᱨᱮᱧ ᱠᱚ ᱵᱟᱦᱟ ᱥᱮ ᱥᱮᱨᱮᱧ ᱠᱚ ᱫᱚᱱ ᱠᱚ ᱨᱩ ᱠᱚ ᱱᱚᱣᱟ ᱠᱚᱦᱚᱸ ᱢᱟᱱᱮ ᱡᱚᱠᱷᱚᱱ ᱟᱞᱮ ᱞᱮ ᱵᱟᱦᱟ ᱢᱟᱜ ᱢᱚᱬᱮᱜ-ᱟ ᱛᱚᱠᱷᱚᱱ ᱫᱚ ᱚᱱᱟ ᱠᱚᱭᱮᱠ ᱫᱤᱱ ᱞᱟᱦᱟ ᱫᱚ ᱯᱮᱠᱴᱤᱥ ᱦᱩᱭᱩᱜᱼᱟ ᱟᱨᱠᱤ ᱡᱷᱚᱛᱚ ᱠᱚᱛᱮ ᱡᱷᱚᱛᱚ ᱢᱟᱱᱮ ᱛᱤᱱᱟᱹᱜ ᱱᱚᱰᱮ ᱜᱤᱫᱽᱨᱟᱹ ᱯᱤᱫᱽᱨᱟᱹ ᱢᱮᱱᱟᱜ ᱠᱚᱣᱟ ᱡᱟᱛᱮ ᱠᱚ ᱥᱮᱬᱟᱭ ᱢᱟ ᱢᱟᱱᱮ ᱱᱤᱛᱚᱜ ᱠᱷᱚᱱ ᱛᱚ ᱟᱞᱮ ᱱᱚᱸᱰᱮᱱ ᱜᱤᱫᱟᱹᱨ ᱠᱚ ᱡᱟᱦᱟᱸ ᱛᱤᱱᱟᱹᱜ ᱠᱟᱹᱴᱤᱡ ᱠᱟᱹᱴᱤᱡ ᱧᱮᱞ ᱛᱮᱦᱚᱸ ᱛᱚ ᱵᱟᱢ ᱯᱟᱹᱛᱤᱭᱟᱹᱜᱼᱟ ᱮᱛᱚ ᱥᱩᱱᱫᱚᱨ ᱨᱩ ᱠᱚ ᱥᱮᱬᱟ ᱠᱟᱫᱟ ᱵᱟᱝ
ᱦᱮᱸ ᱦᱮᱸ ᱚᱱᱟ ᱥᱮᱬᱟ ᱞᱟᱹᱠᱛᱤ ᱱᱤᱭᱟᱹ ᱱᱤᱭᱟᱹ ᱱᱤᱭᱟᱹ ᱡᱩᱜᱽ ᱨᱮ ᱡᱟᱦᱟᱸ ᱧᱮᱞᱚᱜ ᱠᱟᱱᱟ ᱢᱟᱱᱮ ᱡᱟᱦᱟᱸᱛᱤᱱᱟᱹᱜ ᱟᱵᱚ ᱞᱮᱠᱟᱱ ᱡᱮᱱᱟᱨᱮᱥᱚᱱ ᱠᱚ ᱢᱮᱱᱟᱜ ᱠᱟᱜ ᱠᱚᱣᱟ ᱥᱮ ᱦᱮᱸ ᱢᱟᱱᱮ ᱟᱹᱰᱤ ᱦᱚᱲ ᱜᱮ ᱨᱩ ᱵᱟᱠᱚ ᱵᱟᱰᱟᱭᱟ ᱦᱮᱸ
ᱛᱟᱯᱚᱨ ᱱᱚᱜ ᱚᱭ ᱡᱮᱢᱚᱱ ᱮᱱᱮᱡ ᱵᱟᱠᱚ ᱠᱚ ᱵᱟᱲᱟᱭᱟ ᱵᱟᱦᱟ ᱫᱚᱱ ᱢᱟᱜᱢᱚᱬᱮ ᱫᱚᱱ ᱛᱟᱦᱞᱮ ᱟᱯᱮ ᱥᱮᱫ ᱫᱚ ᱪᱮᱫᱞᱮᱠᱟ ᱦᱩᱭᱩᱜ ᱜᱮᱭᱟ ᱢᱟᱱᱮ ᱢᱟᱜ ᱢᱚᱬᱮ ᱵᱟᱦᱟ?
ᱟᱞᱮ ᱥᱮᱫ ᱦᱚᱸ᱾
ᱢᱟᱜ ᱢᱚᱬᱮ ᱢᱟᱜ ᱢᱚᱬᱮ ᱦᱮᱸ ᱵᱟᱦᱟ ᱫᱚ ᱯᱨᱚᱛᱮᱠ ᱥᱮᱨᱢᱟ ᱥᱮᱨᱢᱟ ᱜᱮ ᱦᱩᱭᱩᱜ ᱛᱟᱞᱮᱭᱟ᱾ ᱢᱟᱜ ᱢᱚᱬᱮ ᱫᱚ ᱢᱚᱬᱮ ᱵᱚᱪᱷᱚᱨ ᱯᱚᱨᱮ ᱯᱚᱨᱮ᱾
ᱟᱞᱮ ᱦᱚᱸ ᱚᱱᱠᱟ ᱜᱮ ᱢᱟᱜ ᱢᱚᱬᱮ ᱫᱚ ᱢᱚᱬᱮ ᱵᱚᱪᱷᱚᱨ᱾ ᱯᱚᱨᱮ ᱯᱚᱨᱮ ᱜᱮ ᱛᱚ ᱵᱟᱦᱟ ᱢᱟᱱᱮ ᱡᱟᱦᱟᱸ ᱥᱮᱨᱢᱟᱞᱮ ᱢᱟᱜ ᱢᱚᱬᱮᱜᱼᱟ᱾
ᱦᱩᱸ
ᱦᱮᱞᱳ ᱡᱟᱦᱟᱸ ᱥᱮᱨᱢᱟ ᱢᱟᱜ ᱢᱚᱬᱮ ᱚᱱᱟ ᱥᱮᱨᱢᱟ ᱫᱚ᱾ ᱵᱟᱦᱟ ᱡᱚᱠᱷᱚᱡ ᱵᱟᱦᱟ ᱫᱚ ᱵᱟᱞᱮ ᱵᱟᱦᱟᱜᱼᱟ ᱥᱩᱱᱩᱢ ᱥᱤᱸᱫᱩᱨ ᱛᱮᱞᱮ ᱟᱬᱜᱚᱭᱟ ᱟᱨᱠᱤ ᱟᱨ᱾ ᱵᱚᱸᱜᱟ ᱵᱩᱨᱩ ᱠᱚᱞᱮ ᱵᱟᱠᱷᱮᱲ ᱠᱚᱣᱟ ᱡᱮ ᱜᱚᱸᱥᱟᱭ ᱮᱠᱟᱞᱛᱮ ᱢᱟᱨᱟᱝ ᱫᱟᱲᱮ ᱞᱮ ᱮᱢᱟ ᱯᱮᱭᱟ᱾
ᱟᱪᱪᱷᱟ ᱠᱚᱝᱠᱮ ᱟᱞᱮ᱾ ᱢᱟᱜ ᱢᱚᱬᱮ ᱥᱚ ᱮᱢᱱᱤ ᱵᱟᱦᱟ ᱥᱚᱨᱦᱟᱭ ᱢᱟ ᱯᱮᱲᱟ ᱯᱟᱹᱲᱦᱟᱹ ᱱᱮᱶᱛᱟ ᱦᱩᱭᱩᱜ ᱜᱮᱭᱟ ᱦᱮᱸ᱾ ᱛᱟᱯᱚᱨᱮ ᱡᱟᱦᱟᱸᱼᱼ ᱛᱚᱠᱷᱚᱱ ᱞᱮ ᱢᱟᱢ ᱵᱟᱲᱟᱭ ᱩᱱᱫᱚ ᱟᱨᱚ ᱥᱟᱸᱜᱮ ᱵᱷᱟᱵᱛᱮ ᱢᱟᱱᱮ ᱟᱨ ᱠᱟᱹᱴᱤᱡ ᱫᱷᱩᱢᱫᱷᱟᱢ ᱵᱷᱟᱵᱛᱮ ᱛᱚᱠᱷᱚᱱ ᱫᱚ ᱟᱨᱚ᱾
ᱦᱮᱸ ᱦᱮᱸ ᱛᱚᱠᱷᱚᱱ ᱫᱚ ᱯᱮᱲᱟ ᱯᱟᱹᱲᱦᱟᱹ ᱠᱚ ᱱᱮᱣᱛᱟ ᱮᱠᱫᱚᱢ ᱟᱞᱮ ᱱᱚᱸᱰᱮ ᱦᱚᱸ ᱮᱠᱫᱚᱢ ᱦᱚᱸ᱾ ᱜᱚᱴᱟ ᱠᱩᱞᱦᱤ ᱯᱮᱨᱮᱡ ᱛᱟᱨᱯᱚᱨ ᱱᱚᱰᱮ ᱟᱞᱮ ᱢᱟᱴᱷ ᱢᱮᱱᱟᱜ ᱟᱠᱟᱜᱼᱟ᱾ ᱚᱸᱰᱮ ᱫᱚ ᱢᱤᱫ ᱧᱤᱫᱟᱹ ᱟᱫᱚ᱾ ᱯᱟᱛᱟ ᱮᱱᱮᱡ ᱡᱮ ᱡᱮᱢᱚᱱ ᱟᱨᱠᱤ ᱟᱨ ᱯᱟᱲᱟ ᱯᱩᱲᱥᱤ ᱠᱚᱨᱮᱱ ᱦᱚᱲ ᱠᱚ ᱦᱤᱡᱩᱜᱼᱟ ᱴᱟᱢᱟᱠ ᱟᱛᱮᱫ ᱠᱚ ᱦᱤᱡᱩᱜᱼᱟ᱾ ᱟᱨ ᱨᱟᱹᱥᱠᱟᱹᱭᱟ ᱠᱚ ᱟᱸᱜᱟ ᱥᱮᱛᱟᱜ ᱟᱸᱜᱟ᱾
ᱦᱮᱸ
ᱛᱟᱦᱚᱞᱮ ᱵᱟᱦᱟᱨᱮ ᱡᱟᱞᱮ ᱦᱤᱞᱳᱜ ᱫᱚ ᱫᱟᱜ ᱠᱚᱯᱮ ᱫᱩᱞ ᱡᱚᱧᱚᱜ ᱜᱮᱭᱟ ᱥᱮ ᱵᱟ?
ᱦᱮᱸ ᱯᱩᱨᱟᱹ ᱥᱮᱛᱟᱜ ᱠᱷᱚᱱ ᱯᱩᱨᱟᱹ ᱢᱟᱡᱟᱢ ᱫᱷᱟᱵᱤᱡ᱾
ᱟᱪᱪᱷᱟ ᱟᱪᱪᱷᱟ ᱮᱱᱮᱡ ᱮᱱᱮᱡ ᱛᱮ ᱵᱟᱝ᱾
ᱦᱮᱸ ᱫᱟᱜ ᱫᱩᱞ ᱦᱤᱞᱳᱜ ᱫᱚ ᱡᱚᱢ ᱧᱩ ᱦᱤᱲᱤᱧᱚᱜᱼᱟ ᱮᱱᱦᱤᱞᱳᱜ᱾
ᱪᱟᱞᱤ ᱠᱟᱱᱟ ᱥᱮ᱾
ᱦᱮᱸ ᱟᱨ ᱫᱟᱜ ᱫᱩᱞ ᱦᱤᱞᱳᱜ ᱢᱟᱱᱮ ᱵᱟᱥᱠᱮ ᱢᱟᱦᱟ ᱦᱤᱞᱳᱜ ᱫᱚ ᱡᱚᱢ ᱧᱩ ᱦᱤᱲᱤᱧᱚᱜᱼᱟ ᱢᱟᱱᱮ ᱡᱚᱢ᱾ ᱡᱚᱢ ᱠᱮᱹᱫᱟᱹᱧ ᱥᱮ ᱵᱟᱹᱧ ᱡᱚᱢ ᱠᱮᱫᱟ ᱦᱤᱲᱤᱧ᱾
ᱚᱱᱠᱟ ᱜᱮ, ᱠᱟᱨᱚᱱ ᱱᱚᱣᱟ ᱠᱚᱫᱚ ᱫᱤᱱ ᱫᱚ ᱵᱟᱝ ᱧᱟᱢᱚᱜ-ᱟ ᱛᱚ᱾ ᱵᱚᱪᱷᱚᱨ ᱨᱮ ᱢᱤᱫ ᱫᱷᱟᱣ ᱜᱮ ᱦᱤᱡᱩᱜᱼᱟ ᱱᱚᱣᱟ ᱠᱚᱫᱚ ᱦᱮᱸ ᱥᱮ ᱵᱟᱝ?
ᱦᱮᱸ,
ᱟᱨ ᱛᱟᱦᱞᱮ ᱩᱸ ᱟᱵᱤᱱ ᱫᱚ ᱢᱟᱜ ᱢᱚᱬᱮᱸ ᱠᱚᱵᱤᱱ ᱫᱚᱱ ᱠᱚᱵᱤᱱ ᱵᱟᱲᱟᱭ ᱜᱮᱭᱟ ᱥᱮ ᱵᱟᱝ?
ᱦᱮᱸ ᱤᱱᱠᱟᱹ ᱫᱩᱧ ᱵᱟᱲᱟᱭ ᱜᱮᱭᱟ, ᱟᱛᱳ ᱨᱮ ᱢᱟᱱᱮ ᱩᱸ᱾ ᱦᱩᱭᱩᱜ ᱜᱮᱭᱟ ᱛᱚ ᱢᱟᱱᱮ ᱢᱟᱡᱷᱮ ᱢᱟᱡᱷᱮ ᱠᱚᱢᱯᱤᱴᱤᱥᱮᱱ ᱦᱚᱸᱠᱚ ᱪᱟᱞᱟᱜ ᱛᱟᱦᱮᱸᱜ ᱟᱫᱚ᱾ ᱩᱢ ᱟᱹᱛᱩ ᱨᱮ ᱨᱤᱦᱟᱭᱟᱞᱥᱚᱞ ᱦᱩᱭᱩᱜᱼᱟ ᱩᱱ ᱥᱚᱢᱚᱭ ᱩᱢ ᱟᱹᱞᱤᱧ ᱦᱚᱞᱤᱧ ᱫᱚᱱ ᱵᱟᱲᱟᱭ ᱜᱮᱭᱟ᱾
ᱟᱪᱪᱷᱟ ᱟᱪᱪᱷᱟ, ᱱᱚᱣᱟ ᱫᱚ ᱟᱹᱰᱤ ᱢᱚᱸᱡᱽ ᱠᱟᱛᱷᱟ ᱢᱟᱱᱮ᱾ ᱱᱚᱣᱟ ᱠᱚᱫᱚ ᱟᱵᱚᱣᱟᱜ ᱟᱹᱨᱤᱪᱟᱹᱞᱤ ᱠᱟᱱᱟ ᱱᱚᱣᱟ ᱠᱚ ᱦᱤᱸᱲᱤᱝ ᱞᱮᱠᱷᱟᱡ ᱫᱚ ᱵᱟᱝ ᱜᱟᱱᱚᱜᱼᱟ᱾
ᱦᱮᱸ ᱜᱚᱝᱠᱮ ᱟᱹᱵᱤᱱ ᱡᱟᱦᱟᱸ ᱞᱮᱠᱟ ᱵᱤᱱ ᱞᱟᱹᱭ ᱠᱮᱭᱟ ᱡᱮ᱾ ᱢᱟᱜᱢᱚᱲᱮᱸ ᱢᱟᱜᱢᱚᱚᱲᱮᱸ ᱢᱟᱱᱮ ᱤᱭᱟᱹ ᱡᱮ ᱢᱟᱜ ᱢᱚᱬᱮᱸ ᱩᱯᱚᱞᱳᱠᱠᱷᱮ ᱡᱟᱦᱟᱸ ᱦᱮᱯᱨᱟᱣ ᱠᱚ ᱫᱚᱦᱚᱭ ᱢᱟᱜ ᱢᱚᱬᱮᱸ ᱫᱚᱱ ᱠᱚ ᱯᱟᱛᱟ ᱮᱱᱮᱡ ᱠᱚ ᱦᱮᱸ ᱥᱮ ᱵᱟᱝ? ᱚᱱ ᱚᱱᱠᱟᱱᱟᱜ ᱦᱮᱯᱨᱟᱣ ᱠᱚᱦᱚᱸ ᱪᱟᱞᱟᱣ ᱵᱟᱲᱟ ᱦᱳᱣ ᱟᱠᱟᱱᱟ᱾
ᱟᱪᱪᱷᱟ ᱟᱪᱪᱷᱟ, ᱵᱷᱟᱜᱤ ᱜᱮ ᱛᱟᱦᱞᱮ ᱵᱮᱱ ᱮᱱᱮᱡ ᱵᱟᱲᱟ ᱟᱠᱟᱜ ᱜᱮᱭᱟ ᱵᱟᱝ᱾
ᱦᱮᱸ,
ᱮᱠᱫᱚᱢ ᱱᱟᱯᱟᱭ ᱠᱟᱛᱷᱟ ᱱᱚᱣᱟ ᱢᱟ, ᱱᱚᱜᱼᱚᱭ ᱡᱮᱢᱚᱱ ᱟᱞᱮ ᱱᱚᱸᱰᱮ ᱢᱟᱜ ᱢᱚᱬᱮ ᱡᱚᱠᱷᱚᱱ ᱦᱳᱣᱳᱜᱼᱟ᱾
ᱦᱮᱸ
ᱛᱚ ᱟᱞᱮ ᱦᱚᱸ ᱚᱱᱠᱟ ᱠᱚᱢᱯᱤᱴᱤᱥᱮᱱ ᱞᱮ ᱫᱚᱦᱚ ᱠᱟᱜᱼᱟ ᱟᱨᱠᱤ ᱢᱟᱜ ᱢᱚᱬᱮᱸ ᱯᱟᱛᱟ ᱮᱱᱮᱡ᱾
ᱟᱪᱪᱷᱟ,
ᱛᱚ ᱟᱹᱰᱤ ᱥᱟᱸᱜᱮ ᱥᱟᱸᱜᱮ ᱫᱚᱞ ᱠᱚ ᱦᱤᱡᱩᱜᱼᱟ ᱠᱚᱢᱯᱤᱴᱤᱥᱮᱱ ᱞᱟᱹᱜᱤᱫ᱾
ᱦᱮᱸ ᱟᱸᱡᱚᱢ ᱠᱟᱹᱧ
ᱛᱟᱦᱞᱮ ᱵᱚᱸᱜᱟ ᱵᱩᱨᱩ ᱠᱚ ᱚᱠᱟ ᱞᱮᱠᱟ ᱠᱚ ᱦᱤᱡᱩᱜ ᱜᱮᱭᱟ?
ᱵᱚᱸᱜᱟ ᱵᱩᱨᱩ ᱦᱮᱸ ᱦᱮᱸ ᱦᱤᱡᱩᱜ ᱜᱮᱭᱟ ᱠᱚ ᱦᱤᱡᱩᱜ ᱜᱮᱭᱟ ᱠᱚ ᱦᱮᱸ ᱥᱟᱸᱜᱮ ᱜᱮ᱾
ᱟᱪᱪᱷᱟ ᱥᱟᱸᱜᱮ ᱜᱮ ᱵᱟᱝ, ᱵᱚᱸᱜᱟ ᱵᱩᱨᱩ ᱪᱷᱟᱲᱟ ᱛᱚ ᱨᱟᱹᱥᱠᱟᱹ ᱵᱟᱝ ᱵᱩᱡᱷᱟᱹᱜᱼᱟ ᱵᱚᱸᱜᱟ ᱵᱩᱨᱩ ᱛᱚ ᱫᱚᱢᱮ ᱵᱚᱸᱜᱟᱼᱵᱩᱨᱩ ᱴᱷᱤᱠ ᱴᱷᱟᱠ ᱦᱳᱭᱳᱜ ᱠᱟᱱᱟ ᱥᱮ ᱵᱟᱝ,
ᱟᱨ ᱵᱚᱸᱜᱟ ᱵᱩᱨᱩ ᱵᱟᱝ ᱠᱚ ᱦᱮᱡ ᱞᱮᱱ ᱨᱮᱦᱚᱸ ᱵᱟᱝ ᱵᱩᱡᱟᱹᱜ-ᱟ ᱨᱟᱹᱥᱠᱟᱹ ᱦᱚᱪᱚ ᱫᱟᱲᱮᱭᱟᱜ ᱠᱚᱣᱟ ᱵᱚᱱ ᱥᱮ ᱵᱟᱝ᱾
ᱦᱮᱸ ᱦᱮᱸ ᱩᱱᱠᱩ ᱟᱠᱚᱣᱟᱜ ᱢᱚᱸᱪᱟ ᱛᱮᱠᱚ ᱞᱟᱹᱭᱟ ᱠᱩᱥᱤ ᱠᱚ ᱵᱩᱡᱷᱟᱹᱣ ᱠᱮᱫᱟ ᱥᱮ ᱵᱟᱝ ᱦᱮᱸᱥᱮ᱾
ᱚᱠᱟ ᱨᱮ ᱮᱛᱚᱢ ᱠᱚᱸᱭᱮ ᱮᱱᱟ ᱯᱟᱪᱮᱫ ᱚᱠᱟ ᱠᱚᱨᱮ,
ᱟᱫᱚ ᱮᱛᱚᱢ ᱠᱚᱭᱟ ᱚᱱᱟ ᱠᱚ ᱞᱟᱹᱭ ᱥᱚᱡᱷᱮ ᱦᱚᱸᱴᱚ ᱵᱚᱱᱟ ᱚᱱᱟ ᱦᱚᱸ ᱟᱫᱚ ᱚᱱᱮ ᱱᱚᱝᱠᱟ ᱚᱱᱟ ᱢᱟᱱᱮ ᱟᱨ ᱦᱚᱸ ᱥᱚᱴᱷᱤᱠ ᱵᱷᱟᱵ ᱛᱮᱵᱚᱱ ᱠᱟᱹᱢᱤᱭᱟ ᱡᱟᱦᱟᱸ ᱮᱛᱚᱢ ᱠᱚᱸᱭᱮ ᱠᱚᱜᱼᱟ᱾
ᱦᱮᱸ ᱦᱮᱸ, ᱡᱮ ᱱᱚᱜ ᱱᱚᱣᱟ ᱱᱚᱸᱰᱮ ᱠᱟᱹᱴᱤᱡ ᱯᱮ ᱵᱷᱩᱞ ᱠᱟᱫᱟ,
ᱦᱩᱸ ᱦᱩᱸ,
ᱚᱱᱟ ᱠᱚ ᱠᱚ ᱞᱟᱹᱭ ᱥᱚᱡᱷᱮᱭᱟ ᱵᱚᱱᱟ ᱟᱨᱠᱤ᱾
ᱦᱩᱸ, ᱛᱟᱦᱞᱮ ᱴᱟᱢᱟᱠ ᱠᱚ ᱵᱤᱱ ᱨᱩᱭ ᱜᱮᱭᱟ ᱥᱮ ᱵᱟᱝ?
ᱦᱮᱸ ᱜᱚᱝᱠᱮ᱾ ᱟᱵᱤᱱ?
ᱦᱮᱸ ᱴᱟᱢᱟᱠ ᱠᱚ ᱫᱚ ᱟᱫᱚ ᱨᱮᱜᱽᱲᱟ ᱠᱚᱫᱚ ᱵᱟᱹᱞᱤᱧ ᱫᱟᱲᱮᱭᱟᱜ ᱜᱮᱭᱟ ᱛᱚᱵᱮ ᱴᱟᱢᱟᱠ ᱫᱚᱞᱤᱧ ᱫᱟᱲᱮᱭᱟᱜ ᱜᱮᱭᱟ᱾
ᱟᱹᱞᱤᱝ ᱚ ᱤᱱᱠᱟᱹ ᱤᱱᱠᱟᱹ ᱦᱟᱞᱠᱟ ᱦᱟᱞᱠᱟ ᱨᱮᱜᱽᱲᱟ ᱠᱚ ᱫᱚ᱾
ᱟᱪᱪᱷᱟ ᱟᱪᱪᱷᱟ, ᱟᱹᱰᱤ ᱢᱚᱡᱽ᱾ ᱱᱚᱣᱟ ᱠᱚ ᱫᱚ ᱨᱩ ᱥᱮᱸᱲᱟ ᱫᱚᱨᱠᱟᱨ᱾
ᱟᱪᱪᱷᱟ ᱜᱚᱝᱠᱮ ᱛᱟᱦᱞᱮ ᱟᱹᱵᱤ-ᱟᱹᱵᱤᱱ ᱟᱹᱵᱤᱱ ᱫᱚ ᱟ ᱜᱚᱝᱠᱮ ᱟᱹᱵᱤᱱ ᱫᱚ ᱵᱟᱞᱤᱝ ᱠᱩᱞᱤ ᱞᱮᱫ ᱵᱤᱱᱟ ᱟᱹᱵᱤᱱ ᱛᱟᱦᱞᱮ ᱢᱟᱜ ᱢᱚᱬᱮᱸ ᱫᱚᱱ, ᱵᱟᱦᱟᱸ ᱫᱚᱱ ᱠᱚ, ᱫᱟᱸᱥᱟᱭ ᱫᱚᱱ ᱠᱚ
ᱦᱮᱸ ᱦᱮᱸ ᱵᱟᱲᱟᱭ ᱜᱮᱭᱟᱞᱤᱝ, ᱚᱱᱟ ᱠᱚᱫᱚ ᱵᱟᱞᱤᱝ ᱛᱟᱭᱚᱢᱚᱜ ᱜᱮᱭᱟ ᱟᱨ ᱢᱟᱜ ᱢᱚᱬᱮᱸ ᱫᱚᱱ, ᱵᱟᱦᱟ ᱫᱚᱱ ᱠᱚᱫᱚ ᱢᱟᱱᱮ ᱥᱮᱨᱢᱟ ᱨᱮ ᱢᱤᱫ ᱫᱷᱟᱣ ᱧᱟᱢᱚᱜ ᱟᱥᱮ᱾ ᱢᱟᱜ ᱢᱚᱸᱬᱮ ᱫᱚ ᱡᱮᱢᱚᱱ, ᱢᱚᱸᱬᱮ ᱥᱮᱨᱢᱟ ᱯᱚᱨ ᱢᱤᱫ ᱫᱷᱟᱣ ᱧᱟᱢᱚᱜᱼᱟ᱾ ᱟ-ᱟᱫᱚ ᱟᱫᱚ ᱚᱱᱟ ᱠᱚᱫᱚ ᱚᱠᱟ ᱠᱚᱨᱮᱢ ᱵᱟᱹᱜᱤᱭᱟᱜᱼᱟ, ᱟᱨ ᱱᱤᱡᱮᱨᱟᱜ ᱞᱟᱠᱪᱟᱨ ᱨᱮᱱᱟᱜ ᱠᱟᱱᱟ ᱱᱚᱣᱟ᱾